ᱦᱮᱸ ᱟᱡᱚᱢ ᱧᱟᱢᱮᱫᱟᱵᱤᱱ?
ᱦᱳᱭ ᱟᱸᱡᱚᱢ ᱜᱮᱭᱟ, ᱟᱵᱮᱱ ᱵᱮᱱ ᱟᱸᱡᱚᱢᱮᱜ ᱠᱟᱱ ᱜᱮᱭᱟ?
ᱦᱮᱸ ᱟᱸᱡᱚᱢ ᱧᱟᱢ ᱫᱟᱞᱤᱧ ᱾
ᱦᱳᱭ ᱡᱚᱦᱟᱨ ᱜᱮ᱾
ᱦᱮᱸ ᱡᱚᱦᱟᱨ ᱜᱮ᱾
ᱚ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ, ᱟᱹᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱟᱨ ᱚᱲᱟᱜ ᱠᱚᱨᱮ ᱜᱚᱜᱚ ᱛᱟᱠᱚ ᱵᱟᱵᱟ ᱛᱟᱠᱚ?
ᱦᱮᱸ ᱜᱚᱜᱚ ᱛᱟᱠᱚ ᱵᱟᱵᱟ ᱛᱟᱠᱚ ᱦᱚᱸ ᱟᱹᱰᱤ ᱱᱟᱯᱟᱭ ᱜᱮ ᱢᱮᱱᱟᱜ ᱠᱚᱣᱟ ᱡᱷᱚᱛᱚ ᱜᱮ ᱾ ᱡᱷᱚᱛᱚ ᱜᱮ ᱱᱟᱯᱟᱭ ᱜᱮ ᱢᱮᱱᱟᱜ ᱠᱚᱣᱟ?
ᱦᱮᱸ ᱱᱤᱛᱟᱹᱜ ᱫᱚ ᱡᱷᱚᱛᱚ ᱦᱚᱲᱜᱮ ᱱᱟᱯᱟᱭ ᱜᱮ ᱾
ᱟᱪᱪᱷᱟ ᱟᱪᱪᱷᱟ ᱱᱟᱯᱟᱭ ᱜᱮ ᱛᱟᱦᱚᱞᱮ ᱾
ᱦᱳᱭ᱾ ᱫᱤᱭᱮ ᱛᱟᱦᱚᱞᱮ ᱱᱮᱛᱟᱨ ᱢᱟ ᱪᱟᱥᱚᱜ ᱫᱤᱱ ᱫᱤᱭᱮ ᱪᱟᱥᱚᱜ ᱠᱚᱫᱚ ᱮᱛᱚᱦᱚᱵ ᱦᱩᱭ ᱞᱟᱜᱟᱣ ᱦᱩᱭ ᱠᱟᱱᱟ ᱥᱮ ᱟᱹᱣᱨᱤ?
ᱮ ᱦᱮᱸ ᱟᱢ ᱱᱮᱛᱟᱨ ᱟ ᱫᱟᱜ ᱠᱮᱜ ᱜᱮᱭᱟᱭ ᱟᱨ ᱟᱹᱰᱤ ᱜᱟᱱ ᱜᱮ ᱦᱚᱲ ᱢᱮᱱᱟᱜ ᱠᱚᱣᱟ ᱡᱟᱦᱟᱸ ᱫᱚ ᱦᱩᱭᱩᱜ ᱠᱟᱱᱟ ᱩᱱᱠᱩ ᱟᱨ ᱛᱚᱞᱟ ᱠᱚ ᱢᱟᱨᱟᱝ ᱞᱮᱱ ᱛᱟᱠᱚᱣᱟ ᱩᱱᱠᱩᱣᱟᱜ ᱫᱚ ᱟ ᱟᱹᱰᱤ ᱜᱟᱱ ᱜᱮ ᱪᱟᱥ ᱠᱟᱹᱢᱤ ᱢᱟᱲᱟᱝ ᱤᱫᱤ ᱠᱟᱱ ᱜᱮ ᱟᱨ ᱡᱟᱦᱟᱸᱭ ᱠᱚ ᱚᱱᱠᱟ ᱟ ᱛᱚᱞᱟ ᱠᱚ ᱦᱚᱯᱚᱱ ᱜᱮᱛᱟ ᱠᱚᱣᱟ ᱩᱱᱠᱩᱣᱟᱜ ᱫᱚ ᱦᱟᱸᱜ ᱟᱭᱨᱤ ᱟᱹᱣᱨᱤ ᱠᱚ ᱢᱟᱲᱟᱝ ᱫᱟᱲᱮᱭᱟᱜ-ᱟ ᱪᱟᱥ ᱠᱟᱹᱢᱤ ᱾ ᱚᱱᱠᱟ ᱜᱮ ᱦᱟᱸᱜ, ᱟᱹᱵᱤᱱ ᱥᱮᱫ ᱫᱚ ᱪᱮᱫ ᱞᱮᱠᱟ ᱛᱟᱦᱚᱞᱮ?
ᱟᱹᱞᱤᱧ ᱥᱮᱫ ᱫᱚ ᱱᱚᱱᱛᱮ ᱫᱚ ᱱᱚᱣᱟ ᱪᱟᱥᱚᱜ ᱠᱚᱫᱚ ᱦᱟᱸᱜ ᱱᱚᱜᱼᱚᱭ ᱛᱚᱞᱟ ᱠᱚᱢᱟ ᱢᱟᱲᱟᱝ ᱦᱳᱭ ᱠᱟᱱ ᱜᱮᱭᱟ ᱢᱮᱱᱠᱷᱟᱱ ᱪᱮᱫ ᱞᱤᱧ ᱢᱮᱱᱟ ᱛᱷᱚᱲᱟ ᱜᱟᱱ ᱫᱟᱜ ᱜᱮ ᱟᱹᱣᱨᱤ ᱡᱟᱹᱲᱤᱭᱟᱛᱮ ᱚᱱᱟ ᱤᱭᱟᱹ ᱛᱮᱜᱮ ᱦᱟᱸᱜ ᱪᱟᱥᱚᱜ ᱠᱚᱫᱚ ᱱᱤᱛᱚᱜ ᱫᱚ ᱡᱤᱨᱟᱹᱣ ᱵᱟᱲᱟᱜ ᱜᱮ ᱾
ᱟᱪᱪᱷᱟ ᱟᱪᱪᱷᱟ᱾
ᱦᱮᱸ ᱱᱚᱱᱛᱮ ᱫᱚ ᱟᱨᱠᱤ ᱢᱟᱱᱮ ᱥᱮᱨᱢᱟ ᱡᱟᱹᱲᱤ ᱛᱮᱜᱮ ᱛᱚ ᱟᱫᱚ ᱥᱮᱨᱢᱟ ᱜᱮ ᱵᱟᱭ ᱡᱟᱹᱲᱤ ᱠᱟᱫᱟ ᱟᱫᱚ ᱚᱱᱟ ᱤᱭᱟᱹ ᱛᱮᱜᱮ ᱮᱸ ᱟᱹᱰᱤ ᱫᱩᱠᱷ ᱡᱟᱞᱟ ᱛᱮᱞᱤᱧ ᱢᱮᱱᱫᱟ ᱢᱟᱱᱮ ᱟᱹᱰᱤ ᱛᱟᱭᱱᱚᱢ ᱜᱮᱭᱟᱞᱮ ᱮᱠᱷᱚᱱᱚ ᱪᱟᱥᱚᱜ ᱫᱚ ᱟᱹᱣᱨᱤ ᱞᱮ ᱮᱛᱚᱦᱚᱵᱼᱟ ᱾
ᱚ ᱟᱪᱪᱷᱟ ᱟᱪᱪᱷᱟ᱾
ᱥᱮ ᱪᱮᱫ?
ᱦᱮᱸ ᱦᱮᱸ ᱞᱟᱹᱭ ᱵᱤᱱ
ᱦᱮᱸ ᱢᱮᱱ ᱫᱟᱞᱤᱧ ᱢᱟᱱᱮ ᱚᱱᱛᱮ ᱫᱚ ᱟᱨᱠᱤ ᱥᱮᱨᱢᱟ ᱟᱹᱣᱨᱤ ᱢᱚᱡᱽ ᱛᱮ ᱟᱹᱣᱨᱤ ᱱᱚᱛᱮ ᱟᱹᱣᱨᱤ ᱡᱟᱹᱲᱤ ᱞᱮᱭᱟ ᱟᱫᱚ ᱚᱱᱟ ᱤᱭᱟᱹ ᱛᱮᱜᱮ ᱥᱮᱨᱢᱟ ᱡᱟᱹᱲᱤ ᱛᱮᱜᱮ ᱪᱟᱥᱚᱜ ᱵᱷᱚᱨᱥᱟ ᱛᱚ ᱟᱫᱚ ᱚᱱᱟ ᱞᱟᱹᱜᱤᱫ ᱛᱷᱚᱲᱟ ᱜᱟᱱ ᱞᱮ ᱛᱟᱭᱱᱚᱢ ᱟᱠᱟᱱᱟ ᱪᱟᱥᱚᱜ ᱫᱚ ᱾
ᱟᱪᱪᱷᱟ ᱟᱪᱪᱷᱟ᱾
ᱦᱳᱭ, ᱚᱱᱛᱮ ᱫᱚ ᱛᱟᱦᱚᱞᱮ ᱢᱟᱱᱮ ᱱᱤᱭᱟᱹ ᱮ ᱩᱦᱩᱸ ᱦᱩᱲᱩ ᱠᱚ ᱨᱟᱠᱟᱵ ᱵᱟᱲᱟ ᱠᱟᱛᱮᱫ ᱫᱚ ᱟᱨᱚ ᱡᱟᱦᱟᱸᱱᱟᱜ ᱱᱚᱝᱠᱟ ᱪᱟᱥᱚᱜ ᱠᱚᱫᱚ ᱦᱩᱭᱩᱜ ᱜᱮᱭᱟ ᱱᱚᱝᱠᱟ? ᱛᱩᱲᱤ ᱠᱚᱦᱚᱸ ᱥᱮ ᱜᱩᱦᱩᱢ ᱠᱚᱦᱚᱸ᱾
ᱦᱮᱸ ᱟᱫᱚ ᱚᱱᱟ ᱛᱩᱲᱤ ᱮ ᱛᱩᱲᱤ ᱠᱚᱠᱚ ᱮᱢᱜᱮᱭᱟ ᱟᱨ ᱛᱤᱞᱢᱤᱧ ᱠᱚ ᱮᱢᱜᱮᱭᱟ ᱟᱨ ᱠᱟ ᱵᱟᱫᱟᱢ ᱠᱚᱠᱚ ᱪᱟᱥ ᱵᱟᱲᱟᱭ ᱜᱮᱭᱟ ᱦᱟᱸᱜ ᱟᱨ ᱚᱱᱟ ᱜᱩᱦᱩᱢ ᱠᱚᱫᱚ ᱵᱟᱝ ᱦᱩᱭᱩᱜ ᱠᱟᱱᱟ ᱦᱳᱭ᱾
ᱚ ᱚ ᱢᱟᱱᱮ ᱟᱹᱞᱤᱧ ᱟᱹᱞᱤᱧ ᱱᱚᱱᱛᱮ ᱫᱚ ᱱᱚᱜᱼᱚᱝᱠᱟ ᱱᱚᱣᱟ ᱦᱩᱲᱩ ᱫᱚ ᱪᱟᱥᱵᱟᱥ ᱵᱟᱲᱟ ᱠᱟ ᱛᱮᱫ ᱫᱚ ᱱᱤᱭᱟᱹ ᱠᱚᱫᱚ ᱦᱟᱸᱜ ᱱᱚᱜᱼᱚ ᱱᱟ ᱱᱚᱣᱟ ᱵᱚᱨᱥᱟ ᱨᱮᱜᱮ ᱦᱟᱸᱜ ᱱᱚᱝᱠᱟ ᱡᱟᱹᱲᱤ ᱞᱮᱠᱷᱟᱡ ᱫᱚ ᱚᱱᱟ ᱯᱩᱠᱷᱨᱤ ᱠᱚ ᱥᱮ ᱱᱚᱣᱟ ᱜᱟᱰᱟ ᱠᱚᱨᱮ ᱦᱚᱸ ᱫᱟᱜ ᱫᱚ ᱚᱱᱠᱟ ᱛᱤᱸᱜᱩ ᱛᱟᱦᱮᱱ ᱠᱟᱱᱟ ᱥᱮ ᱪᱮ ᱟᱫᱚ ᱩᱱ ᱥᱚᱢᱚᱭ ᱫᱚ ᱦᱟᱸᱜ ᱱᱚᱣᱟ ᱚᱱᱟ ᱚᱱᱟ ᱥᱟᱨᱮᱡ ᱵᱟᱨᱮᱡ ᱡᱮᱴᱟ ᱫᱟᱜ ᱛᱤᱸᱜᱩᱱ ᱛᱟᱦᱮᱸ ᱠᱟᱱᱟ ᱚᱱᱟ ᱫᱟᱜ ᱛᱮᱫᱚ ᱱᱚᱝᱠᱟ ᱛᱳᱲᱮ ᱠᱚᱦᱚᱸ ᱥᱮ ᱱᱚᱣᱟ ᱜᱩᱦᱩᱢ ᱦᱚᱸ ᱵᱮᱱ ᱢᱮᱱ ᱠᱮᱭᱟ ᱪᱟᱥᱚᱜ ᱫᱚ ᱦᱩᱭᱩᱜ ᱠᱟᱱ ᱜᱮᱭᱟ ᱟᱨ ᱮᱦ ᱱᱤᱭᱟᱹ ᱥᱚᱵᱡᱤ ᱠᱚ ᱫᱚ ᱱᱤᱭᱟᱹ ᱠᱚ ᱫᱚ ᱟᱨᱠᱤ ᱟᱯᱱᱟᱨ ᱚᱲᱟᱜ ᱚᱱᱠᱟᱱ ᱵᱟᱠᱷᱨᱟ ᱞᱟᱹᱜᱤᱫ ᱫᱚ ᱱᱚᱝᱠᱟ ᱡᱚᱢ ᱞᱟᱹᱜᱤᱫ ᱫᱚ ᱛᱷᱚᱲᱟ ᱛᱷᱚᱲᱟ ᱫᱚ ᱪᱟᱥᱚᱜ ᱦᱩᱭᱩᱜ ᱠᱟᱱ ᱜᱮᱭᱟ ᱪᱮᱫᱟᱜ ᱥᱮ ᱱᱚᱛᱮ ᱫᱚ ᱫᱟᱜ ᱨᱮᱱᱟᱜ ᱛᱷᱚᱲᱟ ᱜᱟᱱ ᱟᱹᱰᱤ ᱢᱩᱥᱠᱤᱞ ᱧᱚᱜ ᱜᱮᱭᱟ ᱛᱚ ᱟᱫᱚ ᱚᱱᱟ ᱤᱭᱟᱹ ᱛᱮᱜᱮ ᱡᱚᱛᱚ ᱦᱚᱲ ᱫᱚ ᱵᱟᱝ ᱟᱜ ᱪᱟᱥ ᱥᱩᱜᱤᱸ ᱵᱚᱞᱚ ᱠᱚᱨᱮᱞᱤᱧ ᱢᱮᱱ ᱞᱮᱠᱷᱟᱡ ᱜᱮ ᱦᱩᱭᱩᱜᱼᱟ᱾ ᱦᱮᱸ ᱡᱟᱦᱟᱸᱭᱟᱜ ᱚᱱᱠᱟ ᱚᱱᱟ ᱜᱟᱰᱟ ᱫᱷᱟᱨᱮ ᱥᱮ ᱯᱩᱠᱷᱨᱤ ᱫᱷᱟᱨᱮ ᱠᱚᱨᱮ ᱠᱷᱮᱛ ᱢᱮᱱᱟᱜ ᱟᱠᱟᱫᱟ ᱩᱱᱠᱩ ᱜᱮ ᱪᱟᱥᱚᱜ ᱠᱚᱫᱚ ᱱᱚᱣᱟ ᱥᱚᱵᱽᱡᱤ ᱠᱚ ᱦᱚᱸ ᱥᱮ ᱛᱩᱲᱤ ᱠᱚ ᱫᱚ
ᱚ ᱟᱪᱪᱷᱟ ᱟᱪᱪᱷᱟ ᱟᱹᱞᱤᱧ ᱥᱮᱫ ᱦᱚᱸ ᱚᱱᱠᱟ ᱥᱚᱵᱽᱡᱤ ᱠᱚ ᱫᱚ ᱚᱱᱮ ᱮᱢ ᱵᱟᱲᱟᱭ ᱜᱮᱭᱟ ᱠᱚ ᱡᱟᱦᱟᱸ ᱫᱚ ᱚ ᱚᱲᱟᱜ ᱡᱚᱢ ᱞᱟᱹᱜᱤᱫ ᱜᱮ ᱠᱚ ᱮᱢ ᱵᱟᱲᱟᱭ ᱜᱮᱭᱟ ᱟᱫᱚ ᱚᱱᱠᱟ ᱟᱠᱷᱨᱤᱧ ᱞᱟᱹᱜᱤᱫ ᱫᱚ ᱵᱟᱝ ᱠᱚ ᱮᱢᱟ ᱦᱟᱸᱜ ᱚᱱᱟ ᱚᱱᱟ ᱵᱮᱸᱜᱟᱲ ᱠᱚ ᱦᱚᱛᱚᱜ ᱠᱚ ᱠᱚᱦᱚᱱᱰᱟ ᱠᱚᱨᱚᱞᱟ ᱚᱱᱟ ᱠᱚ ᱜᱮ ᱠᱚ ᱮᱢ ᱵᱟᱲᱟᱭᱟ ᱦᱟᱸᱜ ᱟᱫᱚ ᱚᱱᱟ ᱠᱚ ᱫᱚ ᱚᱲᱟᱜ ᱡᱚᱢ ᱞᱟᱹᱜᱤᱫ ᱞᱮ ᱵᱟᱲᱟᱭ ᱜᱮᱭᱟ ᱦᱳᱭ᱾
ᱟᱪᱪᱷᱟ ᱟᱪᱪᱷᱟ ᱟᱺ ᱟᱨ ᱱᱤᱭᱟᱹ ᱱᱮᱛᱟᱨ ᱢᱟᱱᱮ ᱪᱟᱥᱚᱜ ᱠᱚᱨᱮ ᱜᱮ ᱱᱤᱭᱟᱹ ᱤᱭᱟᱹ ᱪᱮᱫ ᱠᱚ ᱢᱮᱛᱟᱜ ᱠᱟᱱᱟ ᱱᱤᱭᱟᱹ ᱟᱵᱩ ᱱᱚᱜᱼᱚᱭ ᱮᱸᱜ ᱟᱭᱢᱟ ᱡᱟᱭᱜᱟ ᱨᱮᱞᱤᱧ ᱢᱟᱱᱮ ᱟᱨᱠᱤ ᱞᱤᱧ ᱟᱸᱡᱚᱢ ᱠᱮᱫᱟ ᱜᱚᱝᱠᱮ ᱛᱟᱠᱚ ᱥᱟᱞᱟᱜ ᱞᱤᱧ ᱜᱟᱞᱢᱟᱨᱟᱣ ᱵᱟᱲᱟ ᱠᱮᱫᱟ ᱞᱤᱧ ᱮᱸᱜ ᱟᱭᱢᱟ ᱡᱟᱭᱜᱟ ᱨᱮ ᱞᱤᱧ ᱟᱸᱡᱚᱢ ᱮᱫᱟ ᱢᱟᱱᱮ ᱮᱸᱻ ᱚᱱᱛᱮ ᱫᱚ ᱛᱷᱚᱲᱟ ᱜᱟᱱ ᱟᱨᱠᱤ ᱡᱟᱫᱟ ᱢᱟᱱᱮ ᱚᱱᱟ ᱫᱚᱠᱟᱱ ᱨᱮ ᱡᱮᱴᱟ ᱚᱱᱟ ᱥᱟᱨ ᱵᱚᱱ ᱧᱟᱢᱮᱜ ᱠᱟᱱᱟ ᱠᱤᱨᱤᱧ ᱛᱮ, ᱟᱫᱚ ᱦᱳᱭ ᱚᱱᱟ ᱠᱚ ᱚᱱᱟ ᱠᱚᱠᱚ ᱤᱭᱩᱥᱮᱜᱼᱟ ᱟᱫᱚ ᱞᱤᱧ ᱠᱩᱞᱤᱭᱮᱜ ᱠᱚᱣᱟ ᱡᱮ ᱚᱱᱛᱮ ᱡᱮ ᱱᱚᱣᱟ ᱥᱟᱨ ᱤᱭᱩᱥ ᱠᱟᱛᱮᱫ ᱡᱮ ᱚᱱᱛᱮ ᱱᱮᱛᱳᱝ ᱮᱸ ᱡᱮᱴᱟ ᱱᱩᱠᱩ ᱩᱸ ᱦᱟᱹᱠᱳ ᱠᱚᱦᱚᱸ ᱢᱟᱱᱮ ᱦᱟᱹᱠᱳ ᱨᱮ ᱯᱷᱩᱸᱜ ᱠᱚ ᱧᱟᱢᱚᱜ ᱜᱮᱭᱟ ᱛᱚ, ᱠᱷᱮᱛ ᱨᱮ ᱢᱤᱫᱫᱟᱱ ᱞᱚᱥᱚᱫ ᱞᱮᱱ ᱠᱷᱟᱡ ᱫᱚ ᱮᱸ ᱦᱮᱸ ᱟᱨ ᱟᱨ ᱩᱱᱠᱩ ᱜᱚᱸᱜᱷᱟ ᱠᱚᱦᱚᱸ ᱥᱮ ᱨᱚᱠᱚᱡ ᱠᱚᱦᱚᱸ ᱵᱚᱱ ᱢᱮᱱ ᱠᱮᱭᱟ, ᱟᱫᱚ ᱱᱩᱠᱩ ᱠᱚ ᱢᱮᱱ ᱫᱟ ᱱᱚᱱᱛᱮ ᱫᱚ ᱠᱚ ᱱᱤᱞᱟᱹᱢ ᱪᱟᱵᱟᱟᱣ ᱠᱟᱱ ᱛᱟᱠᱚᱣᱟ᱾ ᱟᱫᱚ ᱚᱱᱛᱮ ᱫᱚ ᱪᱮᱫ ᱞᱮᱠᱟ ᱱᱤᱭᱟᱹ ᱚᱲᱟᱜ ᱨᱮᱱᱟᱜ ᱡᱮᱴᱟ ᱱᱚᱣᱟ ᱟᱵᱚ ᱜᱩᱨᱤᱡ ᱢᱟᱸᱫᱮ ᱠᱷᱚᱡ ᱚᱱᱟ ᱜᱩᱨᱤᱡ ᱜᱮ ᱵᱮᱵᱚᱦᱟᱨ ᱦᱳᱭᱳᱜ ᱠᱟᱱᱟ ᱥᱮ ᱱᱚᱣᱟ ᱫᱚᱠᱟᱱ ᱠᱚᱨᱮᱱᱟᱜ ᱦᱚᱸ ᱵᱮᱵᱚᱦᱟᱨ ᱦᱳᱭᱳᱜ ᱠᱟᱱ ᱜᱮᱭᱟ?
ᱚ ᱟᱹᱞᱤᱧ ᱥᱮᱫ ᱫᱚ ᱦᱟᱸᱜ ᱚᱱᱠᱟ ᱡᱟᱦᱟᱸ ᱟᱸ ᱜᱩᱨᱤᱡ ᱠᱚ ᱮᱸ ᱥᱮ ᱚᱱᱟ ᱮᱸᱦᱮᱢ ᱡᱟᱦᱟᱸ ᱠᱷᱮᱛ ᱠᱚᱨᱮ ᱠᱚ ᱮᱢ ᱵᱟᱲᱟᱭ ᱠᱮᱫᱚ, ᱢᱟᱲᱟᱝ ᱢᱟ ᱛᱚ ᱦᱳᱭᱳᱜ ᱠᱟᱱᱟ ᱟᱹᱰᱤ ᱡᱟᱹᱥᱛᱤ ᱜᱮ ᱱᱚᱝᱠᱟ ᱚᱲᱟᱜ ᱠᱚᱨᱮ ᱦᱚᱸ ᱚᱱᱠᱟ ᱰᱟᱝᱨᱤ ᱠᱚᱠᱚ ᱛᱟᱦᱮᱸᱜ ᱠᱟᱱ ᱜᱮᱭᱟ᱾ ᱟᱨ ᱟ ᱡᱟᱹᱥᱛᱤ ᱜᱮ ᱚᱱᱠᱟ ᱜᱩᱨᱤᱡ ᱠᱚᱜᱮ ᱠᱚ ᱮᱢ ᱵᱟᱲᱟ ᱠᱮᱭᱟ᱾ ᱟᱨ ᱱᱮᱛᱟᱨ ᱦᱩᱭᱩᱜ ᱠᱟᱱᱟ ᱦᱟᱸᱜ ᱡᱟᱦᱟᱸ ᱞᱮᱠᱟ ᱧᱮᱞᱚᱜ ᱠᱟᱱ ᱫᱚ, ᱟᱹᱰᱤᱜᱟᱱ ᱱᱮᱛᱟᱨ ᱫᱚ ᱰᱟᱝᱨᱤ ᱠᱚ ᱦᱚᱸ ᱵᱟᱠᱚ ᱫᱚᱦᱚ ᱡᱚᱝ-ᱟᱜ ᱠᱟᱱᱟ᱾ ᱟᱫᱚ ᱦᱟᱸᱜ ᱚᱱᱠᱟ ᱜᱩᱨᱤᱡ ᱠᱚ ᱫᱚ ᱟᱫᱚ ᱵᱟᱹᱱᱩᱜᱼᱟ᱾ ᱟᱫᱚ ᱚᱱᱠᱟ ᱫᱚᱠᱟᱱ ᱨᱮᱱᱟᱜ ᱜᱮ ᱦᱟᱸᱜ ᱚᱱᱠᱟ ᱨᱟᱱ ᱥᱟᱨ ᱮᱢ ᱠᱟᱛᱮᱜ ᱦᱟᱸᱜ ᱵᱟᱹᱫᱽ ᱨᱮ ᱡᱟᱦᱟᱸ ᱪᱟᱥ ᱠᱚ ᱦᱩᱭᱩᱜ ᱠᱟᱱ ᱫᱚ, ᱟᱫᱚ ᱚᱱᱟ ᱚᱱᱟ ᱥᱟᱨ ᱠᱚ ᱚᱻ ᱨᱟᱱ ᱠᱚ ᱡᱟᱹᱥᱛᱤ ᱜᱮ ᱮᱢ ᱦᱩᱭᱩᱜ ᱠᱟᱱ ᱠᱷᱟᱹᱛᱤᱨ ᱛᱮ ᱵᱟᱹᱫᱽ ᱠᱚᱨᱮ ᱫᱚ᱾ ᱟᱫᱚ ᱟᱹᱰᱤ ᱜᱟᱱ ᱜᱮ ᱦᱟᱸᱜ ᱚᱱᱠᱟ ᱨᱚᱠᱚᱡ ᱠᱚ ᱠᱟᱴᱠᱚᱢ ᱠᱚ ᱡᱟᱦᱟᱸ ᱠᱚ ᱫᱚ ᱦᱟᱠᱩ ᱠᱚ ᱦᱚᱸ ᱢᱟᱲᱟᱝ ᱫᱚ ᱟᱹᱰᱤ ᱡᱟᱥᱛᱤ ᱜᱮ ᱠᱚ ᱧᱟᱢ ᱠᱚᱜᱼᱟ᱾ ᱟᱫᱚ ᱱᱤᱛᱳᱜ ᱫᱚ ᱦᱟᱸᱜ ᱡᱟᱦᱟᱸ ᱞᱮᱠᱟ ᱫᱚ ᱚᱝᱠᱟ ᱟᱵᱤᱱ ᱥᱮᱜ ᱦᱚᱸ ᱵᱟᱠᱚ ᱧᱟᱢᱚᱜ ᱠᱟᱱ ᱜᱮᱭᱟ, ᱟᱫᱚ ᱟᱞᱤᱧ ᱥᱮᱜ ᱦᱚᱸ ᱚᱝ ᱠᱟ ᱟᱸ ᱢᱟᱲᱟᱝ ᱢᱟ ᱟᱹᱰᱤ ᱡᱟᱹᱥᱛᱤ ᱜᱮ ᱚᱝᱠᱟ ᱠᱚ ᱧᱟᱢ ᱠᱚᱜᱼᱟ ᱟᱨ ᱱᱮᱛᱟᱨ ᱫᱚ ᱦᱟᱸᱜ ᱚᱝᱠᱟ ᱨᱚᱠᱚᱡ ᱠᱚ ᱠᱟ ᱠᱚ ᱟᱹᱰᱤ ᱠᱚ ᱟᱫᱚ ᱱᱮᱛᱟᱨ ᱫᱚ ᱟᱹᱰᱤ ᱜᱟᱱ ᱜᱮ ᱠᱚᱢ ᱜᱮ ᱠᱚ ᱧᱟᱢᱚᱜ ᱠᱟᱱ ᱜᱮᱭᱟ᱾
ᱦᱳᱭ᱾ ᱦᱮᱸ ᱚᱱᱮ ᱚᱱᱟ ᱢᱮᱱ ᱫᱟ ᱢᱟᱱᱮ ᱮᱸ ᱱᱚᱜᱼᱚᱭ ᱡᱮ ᱫᱚᱠᱟᱱ ᱨᱮᱱᱟᱜ ᱥᱟᱨ ᱠᱚᱵᱚᱱ ᱤᱭᱩᱥ ᱮᱜᱼᱟ ᱱᱤᱭᱟᱹ ᱢᱟᱱᱮ ᱛᱷᱚᱲᱟ ᱜᱟᱱ ᱮᱱᱟ ᱮᱸ ᱪᱮᱜ ᱠᱚ ᱢᱮᱛᱟᱜ ᱠᱟᱱᱟ ᱱᱚᱣᱟᱮᱴ ᱮᱦᱩᱸ ᱟᱭᱢᱟ ᱠᱤᱪᱷᱩ ᱢᱮᱥᱟᱞ ᱛᱟᱦᱮᱱ ᱠᱟᱱᱟ ᱚᱱᱟ ᱠᱚ ᱨᱮ᱾ ᱮᱸ ᱱᱚᱣᱟ ᱢᱮᱥᱟᱞ ᱤᱭᱟᱹ ᱠᱷᱟᱹᱛᱤᱨ ᱛᱮ ᱱᱚᱣᱟ ᱟᱵᱚᱣᱟᱜ ᱮᱸ ᱚᱱᱮ ᱢᱟᱱᱮ ᱦᱟᱥᱟ ᱦᱚᱸ ᱛᱷᱚᱲᱟ ᱱᱮᱥᱴᱚᱜ ᱠᱟᱱ ᱛᱟᱵᱚᱱ ᱜᱮᱭᱟ, ᱵᱩᱡᱷᱟᱹᱣᱮᱜ ᱠᱟᱱ ᱨᱮᱦᱚᱸ ᱵᱚᱱ ᱢᱮᱱᱠᱷᱟᱱ ᱮᱸ ᱟᱵᱚ ᱫᱚ ᱛᱤᱱᱟᱹᱜ ᱵᱚᱱ ᱫᱟᱲᱮ ᱥᱮ, ᱱᱚᱥᱴᱚᱜ ᱠᱟᱱ ᱛᱟᱵᱳᱱᱟ ᱚᱱᱟ ᱥᱟᱶ ᱥᱟᱶᱛᱮ ᱱᱩᱠᱩ ᱦᱚᱸᱠᱚ ᱮᱸ ᱢᱟᱱᱮ ᱠᱚ ᱜᱩᱡᱩᱜ ᱠᱟᱱ ᱛᱟᱵᱚᱱᱟ, ᱟᱫᱚ ᱢᱟᱱᱮ ᱱᱤᱭᱟᱹ ᱫᱚ ᱵᱚᱞᱮ ᱟᱹᱰᱤ ᱢᱟᱱᱮ ᱵᱚᱱ ᱡᱮᱱᱚ ᱵᱚᱱ ᱪᱮᱥᱴᱟᱭ ᱟᱵᱚᱱ ᱡᱮᱱᱚ ᱵᱟᱝ ᱠᱚᱦᱚᱸ ᱡᱮᱱᱚ ᱵᱚᱱ ᱵᱟᱧᱪᱟᱣ ᱵᱚᱱ ᱫᱚᱦᱚ ᱠᱚ ᱥᱮ ᱚᱱᱟ ᱠᱚᱦᱚᱸ ᱟᱹᱰᱤ ᱠᱚᱢ ᱜᱮ ᱠᱚᱢ ᱜᱮᱵᱚᱱ ᱵᱮᱵᱚᱦᱟᱨ ᱦᱳᱭ ᱥᱮ ᱪᱮᱫ?
ᱦᱳᱭ ᱦᱳᱭ ᱦᱳᱭ ᱚᱱᱟᱜᱮ, ᱟᱵᱚ ᱡᱩᱫᱤ ᱡᱟᱥᱛᱤ ᱡᱟᱥᱛᱤ ᱫᱚᱠᱟᱱ ᱨᱮᱭᱟᱜ ᱨᱟᱱ ᱵᱟᱝ ᱵᱮᱵᱚᱦᱟᱨ ᱠᱟᱛᱮᱫ ᱡᱩᱫᱤ ᱚᱱᱟ ᱟᱸ ᱜᱩᱨᱤᱡ ᱠᱚ ᱡᱟᱹᱥᱛᱤ ᱵᱚᱱ ᱵᱮᱵᱚᱦᱟᱨ ᱠᱮᱭᱟ, ᱛᱟᱣ ᱟᱹᱰᱤ ᱜᱟᱱ ᱜᱮ ᱱᱟᱯᱟᱭ ᱠᱚᱜᱼᱟ, ᱟᱨ ᱩᱱᱠᱩ ᱦᱚᱸ ᱢᱟᱱᱮ ᱤᱱᱟᱹᱜ ᱫᱚ ᱵᱟᱝᱠᱚ ᱜᱚᱡ, ᱠᱚ-ᱟ ᱡᱟᱦᱟᱸ ᱫᱚ ᱩᱱᱠᱩ ᱠᱚᱨᱮ ᱡᱟᱦᱟᱸ ᱦᱟᱹᱠᱩ ᱠᱚ ᱠᱚᱴᱠᱚᱢ ᱠᱚ ᱟᱹᱰᱤ ᱜᱟᱱ ᱜᱮᱠᱚ ᱱᱤᱛᱚᱜ ᱫᱚ᱾
ᱦᱳᱭ,
ᱵᱟᱝ ᱠᱚ ᱦᱳᱭ ᱦᱳᱭ,
ᱦᱮᱸ ᱟᱨ ᱱᱚᱝᱠᱟ ᱛᱟᱦᱚᱞᱮ ᱚᱱᱟ ᱠᱚᱨᱮ ᱫᱚ ᱢᱟᱱᱮ ᱱᱮᱝᱠᱟ ᱮ ᱱᱚᱣᱟ ᱪᱟᱥᱟᱵᱟᱥᱟ ᱥᱟᱶ ᱩᱱᱠᱩ ᱟᱵᱚᱨᱮᱱ ᱛᱤᱱᱟᱹᱢᱟᱱᱟ ᱥᱟᱱᱛᱟᱲ ᱥᱚᱢᱟᱡᱽ ᱨᱮᱱ ᱢᱮᱱᱟᱜ ᱠᱚᱣᱟ ᱚᱱᱛᱮ ᱱᱚᱣᱟ ᱡᱟᱦᱟᱱᱟᱜ ᱠᱚ ᱱᱚᱝᱠᱟ ᱠᱚ ᱵᱮᱵᱽᱥᱟᱜ ᱠᱟᱱ ᱜᱮᱭᱟ ᱡᱮ ᱢᱟᱱᱮ, ᱱᱚᱜᱼᱚᱭ ᱡᱮᱢᱚᱱ ᱵᱮᱱ ᱢᱮᱱ ᱞᱮᱠᱟᱱᱡ ᱡᱮ ᱱᱩᱠᱩ ᱮᱴᱟᱜ ᱮᱴᱟᱜ ᱡᱟᱹᱛ ᱠᱚᱞᱤᱧ ᱧᱮᱞᱮᱫ ᱠᱚᱣᱟ ᱱᱚᱝᱠᱟ ᱯᱳᱞᱴᱤ ᱯᱷᱟᱨᱢᱮ ᱠᱚ, ᱠᱚ ᱪᱟᱹᱞᱩᱭᱮᱫᱼᱟ ᱚᱱᱛᱮ ᱚᱱᱠᱟ ᱠᱚ ᱪᱟᱹᱞᱩ ᱵᱟᱲᱟ ᱟᱠᱟᱫ ᱜᱮᱭᱟ ᱟᱵᱚ ᱢᱟᱱᱮ ᱥᱚᱢᱟᱡᱽ ᱨᱮᱱ ᱦᱚᱲ ᱠᱚ?
ᱟ ᱟᱪᱪᱷᱟ᱾ ᱟᱹᱞᱤᱧ ᱥᱮᱫ ᱫᱚ ᱱᱚᱝᱠᱟ ᱯᱟᱹᱞᱴᱤ ᱠᱚᱫᱚ ᱢᱟᱱᱮ ᱦᱩᱭᱩᱜ ᱠᱟᱱᱟ᱾ ᱩᱱᱟᱹᱜ ᱫᱚ ᱵᱟᱝ, ᱢᱮᱱᱠᱷᱟᱱ ᱮᱢᱱᱤ ᱚᱱᱟ ᱫᱚᱠᱟᱱ ᱯᱟᱴ ᱚᱱᱟ ᱫᱚ ᱫᱚ ᱠᱚᱨᱟᱣ ᱜᱮᱭᱟ, ᱟᱨ ᱟᱞᱤᱧ ᱚᱲᱟᱜ ᱨᱮ ᱦᱜ ᱚᱱᱠᱟ ᱦᱳᱭ ᱚᱱᱠᱟ, ᱯᱳᱞᱴᱨᱤ ᱫᱚ ᱵᱟᱝ, ᱮᱱᱠᱷᱟᱱ ᱫᱚ ᱦᱩᱭᱩᱜ ᱠᱟᱱᱟ ᱚᱱᱟ ᱵᱮᱵᱥᱟ ᱞᱟᱹᱜᱤᱫ ᱜᱮ ᱱᱚᱠᱟ ᱥᱩᱠᱨᱤ ᱫᱚ ᱚ ᱠᱚᱨᱟᱣ ᱦᱩᱭᱩᱜ ᱞᱟᱹᱜᱤᱫ ᱢᱮᱱᱠᱷᱟᱱ ᱮᱠᱷᱚᱱ ᱦᱚ ᱟᱹᱣᱨᱤ ᱭᱟᱜ ᱾ ᱟᱨ ᱮᱢᱚᱱ ᱱᱟᱸᱜ ᱡᱟᱦᱟᱸᱱ ᱵᱮᱵᱥᱟ ᱚᱱᱟ ᱠᱚ ᱦᱟᱸᱜ ᱵᱟᱝᱠᱚ ᱠᱚᱨ ᱟᱠᱟᱫᱟ ᱟᱞ ᱥᱮᱫ ᱫᱚ᱾ ᱟᱯᱮ ᱥᱮᱫ ᱜᱮ ᱪᱮᱫᱮᱠᱟ ᱦᱟᱸᱜ ᱚᱱᱟᱥᱛᱟ ᱛᱤᱱᱟᱹᱜ?
ᱟᱹᱞᱤᱧ ᱟᱹᱞᱤᱧ,
ᱦᱳᱭ ᱟᱹᱞᱤᱧ ᱱᱚᱱᱚᱛᱮ ᱫᱚ ᱱᱚᱜᱼᱚ ᱱᱟ ᱡᱮᱴᱟ ᱞᱤᱧ ᱢᱮᱱᱮᱫ ᱠᱟᱱ ᱱᱚᱣᱟ ᱯᱳᱞᱴᱤ ᱯᱷᱟᱨᱢᱮ ᱠᱚ ᱥᱮ ᱥᱩᱠᱨᱤ ᱠᱚᱦᱚᱸ,
ᱦᱮᱸ ᱦᱮᱸ
ᱢᱮᱨᱚᱢ, ᱠᱚ ᱤᱭᱟᱹ ᱵᱟᱧᱪᱟᱣ ᱫᱚᱦᱚ ᱟᱠᱟᱜ ᱠᱚᱜᱮᱭᱟ ᱥᱮ ᱯᱷᱟᱨᱢᱮ ᱠᱚᱦᱚᱸ ᱠᱚ ᱵᱮᱱᱟᱣ ᱟᱠᱟᱫ ᱜᱮᱭᱟ᱾ ᱪᱮᱫᱟᱜ ᱥᱮ ᱪᱮᱫ ᱢᱟᱱᱮ ᱱᱩᱠᱩ ᱦᱚᱸ ᱫᱚᱦᱚ ᱦᱚᱸ ᱩᱪᱤᱛ ᱠᱟᱱ ᱜᱮᱭᱟ᱾ ᱥᱮ ᱱᱩᱠᱩ ᱦᱚᱸ ᱢᱮᱫᱴᱮᱡ, ᱵᱮᱵᱽᱥᱟ ᱞᱮᱠᱟᱵᱮᱱ ᱢᱮᱱ ᱠᱷᱟᱱᱡ ᱫᱚ ᱱᱩᱠᱩ ᱦᱚᱸ ᱢᱤᱫᱴᱮᱱ ᱵᱮᱵᱽᱥᱟ ᱫᱚ ᱦᱩᱭᱩᱜ ᱠᱟᱱ ᱜᱮᱭᱟ ᱥᱮ᱾ ᱠᱤᱪᱷᱩ ᱚᱲᱟᱜ ᱨᱮᱱᱟᱜ ᱥᱚᱝᱥᱟᱨ ᱪᱟᱞᱟᱜ ᱞᱮᱠᱟ ᱫᱚ ᱢᱟᱱᱮ ᱠᱤᱪᱷᱩ ᱫᱚ ᱦᱩᱭᱩᱜ ᱠᱟᱱ ᱜᱮᱭᱟ, ᱟᱫᱚ ᱢᱮᱱᱠᱷᱟᱱ ᱱᱤᱭᱟᱹ ᱠᱚᱫᱚ ᱮᱠᱷᱚᱱᱚ ᱱᱚᱛᱮ ᱫᱚ ᱢᱮᱱᱟ ᱢᱮᱱᱟᱜ ᱟᱠᱟᱫ ᱜᱮᱭᱟ ᱟᱫᱚ ᱚᱱᱛᱮ ᱜᱮᱦᱚᱸ ᱱᱤᱭᱟᱹ ᱠᱚᱦᱚᱸ ᱯᱟᱞᱮ ᱵᱚᱱ ᱪᱮᱥᱴᱟᱭᱟ, ᱪᱮᱫᱟᱜ ᱥᱮ ᱟᱵᱚ ᱠᱷᱚᱱᱚᱡ ᱮᱴᱟᱜ ᱤᱭᱟᱹ ᱠᱚᱞᱤᱧ ᱧᱮᱞᱮᱫ ᱠᱚᱣᱟ ᱟᱹᱰᱤ ᱠᱟᱡᱟᱠ ᱠᱚ ᱞᱟᱦᱟ ᱪᱟᱞᱟᱜ ᱠᱟᱱᱟ, ᱟᱵᱚ ᱫᱚᱱ ᱚᱝᱜᱟ ᱵᱚᱱ᱾ ᱛᱟᱭᱱᱚᱢ ᱠᱟᱱᱟ, ᱵᱮᱵᱽᱥᱟ ᱨᱮᱵᱮᱱ ᱵᱮᱵᱽᱥᱟ ᱨᱮᱵᱮᱱ ᱢᱮᱱ ᱥᱮ ᱚᱞᱚᱜ ᱯᱟᱲᱦᱟᱜ ᱨᱮᱵᱮᱱ ᱢᱮᱱ ᱡᱟᱦᱟᱱᱟᱜ ᱨᱮᱜᱮᱵᱮᱱ ᱢᱮᱱᱟ, ᱢᱟᱱᱮ ᱟᱹᱰᱤ ᱛᱟᱭᱱᱚᱢ ᱜᱮᱭᱟᱵᱚᱱ, ᱟᱫᱚ ᱟᱵᱚ ᱵᱚᱱ ᱪᱮᱥᱴᱟᱭᱟ ᱥᱮ ᱟᱵᱚᱸ ᱦᱚᱜ ᱦᱮᱸ ᱟᱵᱚ ᱦᱚᱸ ᱦᱚᱲ ᱵᱚᱱ ᱵᱩᱡᱷᱟᱹᱣ ᱠᱚᱣᱟ ᱥᱮᱵᱚᱱ ᱢᱮᱛᱟᱣ ᱠᱚᱣᱟ ᱡᱮ ᱵᱟᱝᱟ ᱮᱸ ᱟᱵᱚ ᱦᱚᱸ ᱡᱮᱱᱚ ᱵᱚᱱ ᱵᱮᱵᱽᱥᱟᱭ, ᱥᱮ ᱟᱵᱚ ᱦᱚᱸ ᱡᱮᱱᱚ ᱵᱚᱱ ᱚᱞᱚᱜ ᱯᱟᱲᱦᱟᱜ ᱛᱮᱵᱚᱱ ᱥᱤᱠᱠᱷᱤᱛᱚᱜ ᱡᱮ ᱱᱚᱣᱟ ᱥᱮ ᱟᱵᱚ ᱦᱚᱸᱵᱚᱱ ᱢᱟᱲᱟᱝ ᱚᱜ ᱦᱚᱲ ᱥᱮᱞᱮ,
ᱦᱮᱸ ᱦᱮᱸ ᱦᱳᱭ ᱦᱳᱭ᱾
ᱦᱮᱸ
ᱟᱫᱚ ᱟᱵᱚᱣᱟᱜ ᱥᱟᱱ ᱟ ᱟᱜ ᱦᱮᱸ ᱞᱮᱭ ᱵᱤᱱ
ᱞᱮᱭ ᱵᱮᱱ ᱞᱮᱭ ᱵᱮᱱ
ᱞᱮᱭᱫᱟᱞᱤᱧ ᱟ ᱟᱵᱚ ᱡᱟᱦᱟᱸ ᱥᱚᱢᱟᱡᱽ ᱨᱮ ᱢᱟᱱᱮ ᱟᱨ ᱪᱟ ᱠᱟᱛᱮ ᱠᱚ ᱡᱚᱢᱟ ᱢᱮᱱᱠᱷᱟᱱ ᱦᱩᱭᱩᱜ ᱠᱟᱱᱟ ᱡᱟᱦᱟᱸ ᱵᱮᱵᱥᱟ ᱵᱮᱵᱥᱟ ᱵᱟᱱᱤᱡᱽᱡᱚ ᱠᱟ ᱡᱮ ᱟ ᱟᱹᱰᱤ ᱜᱟᱱ ᱜᱮ ᱠᱟᱹᱣᱰᱤ ᱟᱨᱡᱟᱣ ᱤᱱᱟᱹ ᱨᱮᱭᱟᱜ ᱡᱩᱫᱤ ᱠᱚ ᱪᱮᱥᱴᱟ ᱠᱮᱭᱟ ᱛᱚ ᱟᱹᱰᱤᱜᱟᱱ ᱜᱮ ᱱᱟᱯᱟᱭ ᱠᱚᱜᱼᱟ ᱢᱮᱱ ᱠᱷᱟᱱ ᱚᱝᱠᱟ ᱵᱮᱵᱥᱟ ᱠᱚ ᱫᱚ ᱟᱹᱰᱤ ᱜᱟᱱ ᱜᱮ ᱦᱟᱸᱜ ᱱᱟᱯᱟᱭ,
ᱦᱳᱭ ᱦᱳᱭ,
ᱩᱱᱠᱩ ᱚᱱᱟ ᱠᱚ ᱦᱟᱛᱟᱣ ᱠᱮᱜ-ᱟ,
ᱦᱳᱭ ᱦᱳᱭ, ᱢᱟᱱᱮ ᱮᱱᱛᱮ ᱟᱵᱚ ᱫᱚ ᱡᱮ ᱟᱵᱚ ᱫᱚ ᱱᱮ-ᱮ ᱮᱢᱚᱱᱤᱧ ᱧᱮᱞᱫᱟ ᱱᱮᱛᱟᱨ ᱫᱚ ᱛᱮ ᱟᱵᱚ ᱫᱚ ᱠᱷᱟᱹᱞᱤ ᱢᱟᱱᱮ ᱥᱮᱫᱟᱭ ᱠᱷᱚᱡ ᱦᱚᱸ ᱢᱟᱱᱮ ᱢᱤᱫ ᱠᱟᱹᱢᱤ ᱨᱮ ᱜᱮ ᱢᱮᱱᱟᱜ ᱠᱟᱜ ᱵᱚᱱᱟ ᱾ ᱵᱟᱝ ᱫᱚ ᱱᱚᱝᱠᱟ ᱫᱩᱲᱩᱵ ᱠᱟᱛᱮ ᱫᱚ ᱢᱟᱱᱮ ᱥᱩᱠ ᱛᱮ ᱫᱚ ᱮᱠᱷᱚᱱ ᱟᱹᱰᱤ ᱠᱚᱢ ᱜᱮᱵᱚᱱ ᱢᱟᱱᱮ ᱢᱮᱱᱟᱜ ᱠᱟᱜ ᱠᱚᱣᱟ ᱵᱚᱞᱮ ᱟᱹᱰᱤ ᱥᱩᱠ ᱠᱚ ᱡᱚᱢ ᱮᱫᱟ ᱥᱮ ᱵᱮᱵᱥᱟ ᱠᱟᱛᱮᱫ ᱠᱚ ᱡᱚᱢ ᱮᱫᱚ ᱢᱟᱱᱮ ᱢᱮᱱ ᱠᱷᱟᱱ ᱟᱵᱚ ᱟᱵᱚ ᱥᱚᱢᱟᱡ ᱨᱮᱱ ᱮᱠᱥᱳ ᱯᱟᱨᱥᱮᱱ ᱨᱮᱱ ᱦᱚᱳᱭ ᱛᱚ ᱫᱚᱥ ᱠᱚ ᱦᱩᱭᱩᱜᱼᱟ ᱢᱟᱱᱮ ᱱᱚᱝᱠᱟ ᱥᱩᱠ ᱨᱮ ᱢᱮᱱᱟᱜ ᱠᱟᱜ ᱠᱚᱣᱟ ᱥᱮ? ᱟᱹᱰᱤ ᱠᱚᱢ ᱜᱮ ᱠᱚ ᱠᱟᱹᱢᱤ ᱠᱷᱟᱴᱚᱣᱟᱹ ᱠᱚ ᱫᱚ ᱠᱚ ᱠᱚᱨᱟᱣᱮᱼᱟ ᱟᱨ ᱟᱹᱰᱤ ᱡᱟᱹᱥᱛᱤ ᱜᱮ ᱢᱮᱱᱟᱜ ᱠᱟᱜ ᱵᱚᱱᱟ ᱡᱮ ᱵᱟᱝᱟ ᱠᱟᱹᱢᱤ ᱛᱮᱵᱚᱞᱮ ᱛᱮᱤᱦᱤᱧ ᱵᱟᱵᱚᱱ ᱠᱟᱹᱢᱤ ᱞᱮᱠᱷᱟᱡ ᱡᱮ ᱥᱚᱝᱥᱟᱨ ᱨᱮᱱᱟᱜ ᱪᱮᱫ ᱡᱚᱢ ᱦᱳᱭᱳᱜᱼᱟ ᱢᱮᱱᱠᱷᱟᱱ ᱵᱟᱝ ᱦᱳᱭᱳᱜᱼᱟ ᱾ ᱚᱱᱮ ᱚᱱᱠᱟᱱ ᱠᱚ ᱮᱢᱟ ᱢᱮᱱᱟᱜ ᱛᱟᱵᱚᱱᱟ ᱢᱮᱱ ᱠᱷᱟᱱ ᱵᱮᱵᱽᱥᱟ ᱠᱟᱱ ᱥᱮ ᱪᱟᱥᱚᱜᱼ ᱵᱟᱥᱚᱜ ᱠᱟᱱ ᱢᱟᱱᱮ ᱡᱚᱛᱚ ᱡᱚᱛᱚ ᱜᱮ ᱠᱚᱨᱟᱣ ᱫᱚ ᱦᱩᱭᱩᱜ ᱛᱟᱵᱚᱱ ᱜᱮᱭᱟ ᱥᱟᱶ ᱥᱟᱶᱛᱮ ᱢᱮᱱ ᱠᱷᱟᱱ ᱟᱵᱚᱣᱟᱜ, ᱥᱚᱢᱟᱡᱽ ᱨᱮᱱᱟᱜ ᱡᱮᱴᱟ ᱚ ᱚ ᱚᱞ ᱪᱤᱠᱤ ᱚᱞᱚᱜ ᱯᱟᱲᱦᱟᱜ ᱠᱟᱱ ᱛᱟᱵᱚᱱᱟ ᱱᱤᱭᱟᱹ ᱦᱚᱸ ᱢᱟᱱᱮ ᱥᱮᱬᱟ ᱵᱚᱱ ᱫᱚ ᱦᱚ ᱞᱮᱠᱷᱟᱱ ᱫᱚ ᱟᱹᱰᱤ ᱱᱟᱯᱟᱭ ᱜᱮ ᱦᱳᱭᱳᱜᱼᱟ ᱥᱮ ᱪᱮᱫ?
ᱦᱳᱭ ᱦᱳᱭ ᱦᱳᱭ, ᱟᱫᱚ
ᱟᱫᱚ ᱚᱱ ᱛᱮᱱᱟᱜ ᱚᱱᱛᱮᱱᱟᱜ ᱚᱞᱚᱜ ᱯᱟᱲᱦᱟᱜ ᱨᱮᱱᱟᱜ ᱱᱚᱣᱟ ᱟᱵᱚᱣᱟᱜ ᱢᱟᱛᱨᱤ ᱵᱷᱟᱥᱟ ᱡᱮᱴᱟ ᱥᱟᱱᱛᱷᱟᱞᱤ ᱱᱤᱭᱟᱹ ᱥᱟᱱᱛᱷᱟᱞᱤ ᱨᱮᱱᱟᱜ ᱚᱞ ᱪᱤᱠᱤ ᱡᱮᱴᱟ ᱚᱞᱚᱜ ᱯᱟᱲᱟᱜ ᱠᱟᱱ ᱛᱟᱵᱚᱱᱟ ᱚᱱᱟ ᱠᱚᱨᱮ ᱱᱟᱜ ᱥᱮᱬᱟ ᱨᱮᱱᱟᱜ ᱫᱚ ᱢᱚᱛᱞᱚᱵᱽ ᱥᱩᱵᱤᱫᱷᱟ ᱫᱚ ᱢᱮᱱᱟᱜ ᱠᱟᱫ ᱛᱟᱵᱚᱱ ᱜᱮᱭᱟ ᱥᱮ ᱟᱹᱰᱤ ᱠᱚᱢᱟ ᱜᱮ?
ᱟᱫᱚ ᱟᱹᱞᱤᱧ ᱥᱮᱫ ᱡᱟᱦᱟᱸ ᱦᱩᱭᱩᱜ ᱠᱟᱱᱟ ᱱᱚᱛᱮ ᱫᱚ ᱟᱵᱚᱱᱟᱜ ᱡᱟᱦᱟᱸ ᱚᱞ ᱪᱤᱠᱤ ᱥᱮ ᱡᱟᱦᱟᱸ ᱡᱟᱱᱟᱢ ᱟᱲᱟᱝ ᱟᱫᱚ ᱤᱱᱟᱹ ᱛᱮ ᱫᱚ ᱟᱹᱰᱤ ᱟᱹᱞᱤᱧ ᱡᱚᱠᱷᱚᱱ ᱠᱟᱹᱴᱤᱡ ᱧᱚᱜ ᱞᱤᱧ ᱛᱟᱦᱮᱜ ᱠᱟᱱᱟ ᱛᱚᱠᱷᱚᱱ ᱫᱚ ᱦᱩᱭᱩᱜ ᱠᱟᱱᱟ ᱾ ᱵᱟᱦᱨᱮ ᱠᱷᱚᱡ ᱜᱝ ᱠᱟ ᱡᱟᱦᱟᱸ ᱟᱵᱚᱨᱮᱱ ᱜᱚᱢᱠᱮ ᱛᱟᱠᱚ ᱩᱱᱠᱩ ᱠᱚ ᱦᱮᱡ ᱠᱚᱜᱼᱟ ᱟᱨ ᱱᱚᱰᱮ ᱚᱝᱠᱟ ᱯᱟᱲᱦᱟᱣ ᱠᱚᱫᱚ ᱠᱚ ᱯᱟᱲᱦᱟᱣ ᱠᱚᱜᱮᱭᱟ ᱟᱫᱚ ᱢᱮᱱᱠᱷᱟᱱ ᱩᱱᱠᱩ ᱦᱚᱸ ᱠᱤᱱ ᱦᱮᱡ ᱫᱚᱠᱤᱱ ᱦᱮᱡ ᱠᱚᱜᱼᱟ ᱟᱫᱚ ᱡᱟᱦᱟᱸ ᱟᱛᱳ ᱨᱮᱱ ᱦᱚᱲ ᱠᱚ ᱜᱚᱲᱚ ᱥᱚᱯᱚᱦᱚᱫ ᱥᱮ ᱟᱹᱠᱤᱱᱟᱜ ᱠᱟᱹᱣᱰᱤ ᱚᱱᱟ ᱫᱚ ᱦᱟᱸᱜ ᱚᱝᱠᱟ ᱴᱷᱤᱠ ᱴᱷᱟᱠ ᱵᱟᱠᱤᱱ ᱧᱟᱢ ᱞᱮᱫ ᱟᱨ ᱚᱱᱟ ᱛᱮ ᱜᱮ ᱟᱫᱚ ᱯᱚᱨᱮ ᱯᱚᱨᱮ ᱛᱮ ᱫᱚ ᱟᱫᱚ ᱩᱱᱠᱤᱱ ᱦᱚᱸ, ᱠᱟᱹᱣᱰᱤ ᱠᱚ ᱴᱷᱤᱠ ᱴᱷᱟᱠ ᱵᱟᱠᱤᱱ ᱧᱟᱢ ᱠᱮᱫ ᱠᱷᱟᱱ ᱟᱫᱚ ᱪᱮᱫᱟᱜ ᱚᱝᱠᱟ ᱠᱤᱱ ᱦᱩᱭᱩᱜᱼᱟ ᱟᱹᱠᱤᱱ ᱞᱮᱠᱟᱛᱮ ᱪᱮᱫ ᱠᱷᱟᱹᱛᱤᱨ ᱛᱮ ᱚᱠᱚᱭ ᱠᱚᱨᱮᱱ ᱜᱤᱫᱽᱨᱟᱹ ᱠᱤᱱ ᱯᱟᱲᱦᱟᱣᱮᱫ ᱠᱚᱣᱟ ᱟᱵᱚ ᱠᱚᱨᱮᱱ ᱜᱤᱫᱽᱨᱟᱹ ᱠᱤᱱ ᱾ ᱯᱟᱲᱦᱟᱣᱮᱫ ᱠᱚᱣᱟ ᱛᱚ ᱟᱫᱚ ᱩᱱᱠᱤᱱ ᱦᱚᱸ ᱠᱟᱹᱣᱰᱤ ᱵᱟᱠᱤᱱ ᱧᱟᱢ ᱞᱮᱫ ᱠᱷᱟᱱ ᱟᱫᱚ ᱵᱟᱠᱤᱱ ᱦᱮᱡ ᱞᱮᱱ ᱟᱫᱚ ᱱᱮᱛᱟᱨ ᱫᱚ ᱦᱟᱸᱜ ᱚᱝᱠᱟ ᱮᱴᱟᱜ ᱡᱟᱦᱟᱸ ᱞᱮᱠᱟ ᱡᱟᱦᱟᱸ ᱵᱷᱟᱥᱟ ᱛᱮ ᱠᱚ ᱯᱟᱲᱦᱟᱜ ᱠᱟᱱ ᱢᱮᱱ ᱠᱷᱟᱱ ᱟᱵᱚᱣᱟᱜ ᱚᱝᱠᱟ ᱚᱞ ᱪᱤᱠᱤ ᱫᱚ ᱦᱟᱸᱜ ᱟᱹᱣᱨᱤ ᱠᱚ ᱯᱟᱲᱦᱟᱜᱼᱟ ᱟᱨ ᱱᱤᱛᱚᱜ ᱫᱚ ᱦᱟᱸᱜ ᱪᱮᱥᱴᱟ ᱨᱮ ᱢᱮᱱᱟᱜ ᱠᱚᱣᱟ ᱡᱮ ᱠᱩᱨᱩᱢᱩᱴᱩ ᱨᱮ ᱟᱨ ᱱᱚᱰᱮ ᱚᱸᱰᱮ ᱦᱚᱸ ᱢᱤᱫᱴᱟᱝ ᱤᱥᱠᱩᱞ ᱚᱝᱠᱟ ᱡᱟᱦᱟᱸ ᱟᱵᱚ ᱡᱟᱱᱟᱢ ᱟᱲᱟᱝ ᱛᱮ, ᱫᱟᱲᱭᱟᱜ ᱫᱟᱲᱮ ᱢᱟᱵᱚᱱ ᱥᱮ ᱟᱵᱚ ᱨᱮᱱ ᱜᱤᱫᱽᱨᱟᱹ ᱠᱚ ᱡᱟᱛᱮ ᱪᱮᱛᱟᱱ ᱥᱮ ᱠᱚ ᱟᱨ ᱪᱮᱫ ᱫᱟᱲᱮᱭᱟᱜ ᱢᱟ ᱟᱵᱚᱣᱟᱜ ᱪᱤᱠᱤᱛᱮ᱾ ᱟᱫᱚ ᱚᱱᱟ ᱨᱮᱭᱟᱜ ᱦᱚᱸᱠᱚ ᱱᱤᱛᱚᱜ ᱫᱚᱠᱚ ᱨᱤᱠᱟᱹᱭᱮᱫᱟ ᱦᱟᱸᱜ ᱦᱮᱸ ᱾ ᱟᱵᱤᱱ ᱥᱮ ᱚᱝᱠᱟ
ᱩᱸᱜᱻ ᱦᱳᱭ, ᱦᱳᱭ ᱟᱹᱰᱤ ᱱᱟᱯᱟᱭ ᱜᱮ ᱚᱱᱛᱮ ᱦᱚᱸ ᱡᱮ ᱵᱟᱝᱟ ᱢᱟᱱᱮ ᱪᱮᱥᱴᱟ ᱨᱮᱫᱚ ᱢᱮᱱᱟᱜ ᱠᱚᱜᱮᱭᱟ ᱢᱮᱱᱠᱷᱟᱱ ᱦᱮᱸ, ᱦᱮᱸ ᱱᱚᱝᱠᱟ ᱫᱚ ᱡᱟᱦᱟᱸ ᱛᱤᱱᱟᱹᱜ ᱱᱩᱠᱩ ᱟᱵᱚᱨᱮᱱ ᱚᱠᱚᱭ ᱞᱟᱹᱴᱩ ᱠᱚ ᱫᱚ ᱱᱩᱠᱩ ᱫᱚ ᱦᱟᱸᱜ ᱠᱚ ᱚᱞᱪᱤᱠᱤ ᱠᱚᱫᱚ ᱟᱭᱢᱟ ᱦᱚᱲ ᱜᱮᱠᱚ, ᱯᱟᱲᱦᱟᱣ ᱟᱠᱟᱫ ᱜᱮᱭᱟ ᱢᱮᱱᱠᱷᱟᱱ ᱚᱱᱟ ᱠᱟᱹᱣᱰᱤ ᱚᱱᱮᱠ ᱟᱭᱢᱟ ᱡᱟᱭᱜᱟ ᱨᱮᱫᱚ ᱢᱟᱱᱮ ᱵᱟᱝ ᱵᱟᱠᱚ ᱮᱢᱚᱜ ᱠᱟᱱ ᱛᱮᱜᱮ ᱠᱷᱟᱹᱛᱤᱨ ᱛᱮᱦᱚᱸ ᱛᱚ ᱢᱤᱫᱴᱮᱱ ᱢᱚᱱᱮ ᱫᱚ ᱛᱚ ᱢᱤᱫᱴᱮᱱ ᱦᱚᱲ ᱫᱚ ᱛᱮ, ᱡᱚᱛᱚ ᱦᱚᱲ ᱫᱚ ᱯᱷᱤᱨᱤ ᱛᱮᱫᱚ ᱟᱨ ᱵᱟᱭ ᱪᱮᱡᱚᱜᱚᱜ ᱠᱟᱱᱟ ᱥᱮ ᱩᱱᱤᱭᱟᱜ ᱦᱚᱸ ᱢᱤᱫᱴᱮᱡ ᱫᱚ ᱯᱚᱨᱤᱵᱟᱨ